ᱡᱚᱦᱟᱨ ᱜᱮ
ᱦᱚᱸ ᱦᱚᱸ ᱦᱚᱸ ᱡᱚᱦᱟᱨ ᱜᱮ
ᱦᱮᱸ ᱨᱚᱲ ᱦᱮᱸ ᱵᱷᱟᱹᱜᱤ ᱜᱮ ᱟᱸᱡᱚᱢᱚᱜ ᱠᱟᱱᱟ
ᱦᱳᱭ ᱦᱳᱭ ᱦᱳᱭ
ᱦᱮᱸ ᱛᱟᱦᱚᱞᱮ ᱪᱮᱫ ᱦᱮᱸ ᱵᱷᱟᱜᱮ ᱜᱮ ᱱᱟᱯᱟᱭ ᱵᱟᱲᱟ ᱜᱮ
ᱦᱳᱭ
ᱟᱢᱜᱮ ᱪᱮᱫ ᱞᱮᱠᱟ
ᱦᱮᱸ ᱦᱮᱸ ᱱᱤᱛ ᱜᱷᱟᱹᱲᱤᱡ ᱫᱚ ᱢᱚᱸᱡᱽ ᱵᱟᱲᱟᱜᱤ ᱟᱫᱚ ᱦᱟᱸᱜ ᱚᱲᱟᱜ ᱠᱚᱨᱮ ᱦᱟᱸᱜ ᱚᱠᱟ ᱞᱮᱠᱟ ᱢᱮᱱᱟᱜ ᱠᱚᱣᱟ
ᱚᱲᱟᱜ ᱠᱚᱨᱮ ᱦᱚᱸ ᱱᱟᱯᱟᱭ ᱜᱮ ᱢᱮᱱᱟᱜ ᱟᱠᱟᱫ ᱠᱚᱣᱟ ᱱᱤᱭᱟᱹ ᱨᱚ
ᱟᱪᱪᱷᱟ ᱟᱪᱪᱷᱟ ᱟᱪᱪᱷᱟ
ᱱᱟᱯᱟᱭ ᱛᱟᱦᱮᱸ ᱞᱟᱹᱜᱤᱫ ᱜᱮ ᱥᱚᱵᱽ ᱥᱚᱢᱚᱭ ᱱᱟᱯᱟᱭ ᱛᱟᱦᱮᱱ ᱞᱟᱹᱜᱤᱫ ᱜᱮ ᱥᱚᱵ ᱥᱚᱢᱚᱭ ᱪᱮᱥᱴᱟᱭ ᱦᱩᱭᱩᱜᱼᱟ ᱱᱤᱡᱮ ᱦᱚᱸ ᱚᱲᱟᱜ ᱦᱚᱲ ᱠᱚᱦᱚᱸ ᱦᱮᱸ ᱥᱮ ᱵᱟᱝ ᱛᱟᱨ ᱢᱚᱫᱽᱫᱷᱮ ᱨᱮᱦᱚᱸ ᱟᱫᱚ ᱵᱟᱵᱚᱱ ᱛᱟᱦᱮᱸ ᱫᱟᱲᱮᱭᱟᱜᱼᱟ ᱚᱲᱟᱜ ᱱᱟᱯᱟᱭ ᱠᱤᱪᱷᱩ ᱛᱟᱞᱮᱫ ᱠᱚᱵᱤᱱ ᱴᱷᱤᱠᱟᱹᱭᱮ ᱫᱟᱵᱤᱱ
ᱪᱮᱫ ᱦᱚᱸ ᱵᱟᱝ ᱪᱤᱠᱟᱹ ᱫᱚ ᱦᱟᱸᱜ ᱚᱱᱠᱟ ᱫᱚ ᱦᱟᱸᱜ ᱯᱷᱤᱨᱤ ᱜᱤᱧ ᱛᱟᱦᱮᱸ ᱠᱟᱱᱟ ᱟᱫᱚᱧ ᱢᱮᱱᱫᱟ ᱡᱟᱦᱟᱸᱭ ᱠᱚ ᱠᱚᱞᱼᱟ ᱥᱮ ᱦᱮᱸ ᱯᱷᱤᱨᱤ ᱢᱮᱱᱟᱜ ᱠᱚᱣᱟ ᱛᱟᱦᱚᱞᱮ ᱤᱧᱦᱚᱧ ᱠᱚᱞ ᱟᱠᱚ ᱜᱮ ᱱᱚᱛᱮᱱᱟᱜ ᱦᱚᱸ ᱦᱟᱸᱜ ᱛᱮᱦᱮᱧ ᱜᱮ ᱦᱟᱸᱜ ᱢᱩᱪᱟᱹᱫ ᱵᱟᱹᱱᱤᱡ ᱵᱟᱝ ᱫᱚ ᱟᱫᱚ ᱚᱱᱟ ᱦᱚᱛᱮᱜ ᱛᱤᱧ ᱧᱮᱞᱮᱫ ᱠᱚ ᱛᱟᱦᱮᱸᱱᱟ ᱡᱮ ᱡᱟᱦᱟᱸᱭ ᱢᱮᱱᱟᱜ ᱠᱚᱣᱟ ᱯᱷᱤᱨᱤ ᱦᱮᱸ ᱱᱚᱣᱟ ᱱᱤᱭᱟᱹᱴᱟᱜ ᱨᱮᱱᱟᱜ ᱴᱟᱠᱥ ᱫᱚ ᱦᱟᱜ ᱛᱮᱦᱮᱧ ᱜᱮ ᱦᱟᱸᱜ ᱠᱚ ᱢᱮᱱ ᱠᱟᱜᱼᱟ ᱦᱳᱭ ᱦᱳᱭ ᱦᱳᱭ
ᱛᱮᱦᱮᱧ ᱜᱮᱠᱚ ᱪᱟᱵᱟᱭᱟ ᱞᱟᱹᱭ ᱫᱟᱠᱚ᱾
ᱟᱫᱚ ᱟᱨ ᱛᱷᱚᱲᱟ ᱦᱟᱸᱜ ᱠᱚᱞ ᱵᱟᱠ ᱚᱱᱠᱟ ᱜᱮᱠᱚ ᱢᱮᱱ ᱠᱟᱜᱼᱟ ᱦᱟᱸᱜ ᱛᱚ᱾ ᱟᱫᱚ ᱜᱩᱨᱩᱯ ᱫᱚ ᱦᱟᱸᱜ ᱦᱚᱞᱟ ᱫᱚ ᱦᱟᱸᱜ ᱥᱮ ᱛᱤᱥ ᱦᱮᱸ ᱚᱱᱠᱟ ᱜᱮ ᱦᱟᱸᱜ ᱟᱫᱚ ᱵᱟᱝ ᱵᱩᱡᱩᱜ ᱠᱟᱱᱟᱜ ᱚᱱᱟ ᱫᱚ ᱩᱛᱤ, ᱪᱮᱫᱠᱟ ᱟᱫᱚ ᱵᱟᱝ ᱟᱸᱡᱚᱢ ᱴᱷᱤᱠᱟᱹᱜ ᱠᱟᱱᱟ ᱥᱮ ᱪᱮᱫ?
ᱟᱸᱡᱚᱢ ᱴᱷᱟᱹᱭᱠᱟᱹᱜ ᱠᱟᱱᱟ ᱵᱟᱝ ᱫᱚ ᱵᱟᱝ ᱵᱷᱟᱜᱮ ᱜᱮ ᱦᱮᱸ ᱟᱸᱡᱚᱢᱚᱜ ᱠᱟᱱᱟ ᱵᱷᱟᱜᱮ ᱜᱮ,
ᱟᱫᱚ ᱦᱚᱸ ᱦᱚᱸ ᱟᱸᱡᱚᱢ ᱠᱮᱫ ᱟᱹᱧ ᱟᱫᱚ ᱦᱟᱸᱜ ᱟᱵᱮᱱᱟᱜ ᱜᱮ ᱦᱟᱸᱜ ᱱᱮᱴᱣᱟᱨᱠ ᱛᱷᱚᱲᱟ ᱰᱤᱥᱴᱟᱵᱚᱜ ᱠᱟᱱᱟ ᱥᱮ ᱪᱮᱫ ᱦᱟᱸᱜ,
ᱚᱱᱟ ᱜᱮᱛᱚ ᱵᱟᱹᱞᱤᱧ ᱞᱟᱹᱭ ᱫᱟᱲᱮᱜ ᱠᱟᱱᱟ᱾
ᱦᱚᱸ ᱛᱷᱚᱲᱟ ᱚᱱᱟ ᱫᱚ ᱛᱷᱚᱲᱟ ᱱᱟᱥᱮ ᱱᱟᱥᱮ ᱤᱭᱟᱹ ᱧᱚᱜ ᱟᱸᱡᱚᱢᱚᱜ ᱠᱟᱱ ᱛᱟᱦᱮᱱᱟ, ᱱᱤᱛᱚᱜ ᱫᱚ ᱦᱟᱸᱜ ᱴᱷᱤᱠᱟᱹᱱ ᱜᱮᱭᱟ,
ᱟᱫᱚ ᱪᱮᱫ ᱵᱮᱱ ᱪᱤᱠᱟᱹ ᱵᱟᱲᱟᱭ ᱮᱜᱼᱟ?
ᱱᱚᱜᱼᱚᱭ ᱛᱚ ᱰᱟᱹᱝᱨᱤ ᱜᱩᱯᱤᱧ ᱦᱮᱡ ᱟᱠᱟᱱᱟ ᱟᱫᱚ᱾ ᱚᱲᱟᱜ ᱠᱚ ᱤᱫᱤ ᱦᱩᱭᱩᱜᱼᱟ ᱟᱨ ᱠᱟᱹᱡ ᱠᱷᱟᱱᱜᱮ ᱵᱮᱲᱟ ᱠᱚ ᱞᱟᱛᱟᱨ ᱥᱮᱫ ᱮ ᱟᱬᱜᱚ ᱜᱚᱫ ᱞᱮᱱᱠᱷᱟᱱ ᱜᱮ᱾
ᱦᱩᱸ ᱦᱩᱸ ᱦᱩᱸ ᱦᱩᱸ ᱦᱩᱸ
ᱟ ᱟᱹᱞᱤᱧ ᱦᱚᱸ ᱢᱮᱱᱟᱜ ᱞᱤᱧᱟ ᱰᱟᱹᱝᱨᱤ ᱠᱚᱦᱚᱸ ᱞᱤᱧ ᱜᱩᱯᱤᱭᱮᱫ ᱠᱚᱣᱟ ᱛᱟᱦᱚᱞᱮ ᱫᱩᱲᱩᱵ ᱠᱚᱜ ᱟᱞᱤᱧ ᱪᱤ ᱦᱮᱸ ᱴᱟᱥᱠ ᱠᱚᱦᱚᱸ ᱢᱮᱱᱟᱜ ᱜᱮᱭᱟ ᱞᱮᱹᱭ ᱫᱟᱹᱧ ᱦᱟᱯᱮ ᱡᱩᱫᱤ ᱢᱮᱱᱟᱜ ᱠᱚ ᱠᱷᱟᱱ ᱡᱟᱦᱟᱸᱭ ᱚᱱᱠᱟ ᱨᱚᱲ ᱞᱟᱹᱜᱤᱫ ᱛᱮ,
ᱦᱳᱭ ᱦᱳᱭ ᱦᱳᱭ ᱟᱫᱚ ᱦᱟᱸᱜ ᱤᱭᱟᱹ ᱟᱞᱤᱧ ᱢᱮᱱᱮᱫᱼᱟ ᱟᱵᱮᱱᱟᱜ ᱠᱚᱞ ᱦᱩᱭ ᱞᱮᱱᱠᱷᱟᱱ ᱦᱟᱸᱜ ᱛᱟᱦᱚᱞᱮ ᱟᱹᱞᱤᱧ ᱢᱤᱫ ᱫᱷᱟᱣ ᱞᱤᱧ ᱠᱚᱞ ᱟᱵᱮᱱᱟ,
ᱦᱮᱸ ᱪᱮᱫᱟᱜ ᱵᱟᱝ ᱠᱚᱞ ᱵᱤᱱ᱾
ᱦᱳᱭ ᱦᱳᱭ ᱦᱳᱭ ᱟᱫᱚ ᱛᱟᱦᱚᱞᱮ ᱦᱟᱸᱜ ᱞᱤᱧ ᱢᱮᱱ ᱱᱟᱜᱼᱟ ᱫᱟᱜ ᱡᱟᱹᱲᱤ ᱯᱮ ᱠᱟᱱᱟᱭ ᱥᱮ ᱵᱟᱝ ᱦᱟᱜ ᱟᱯᱮ ᱥᱮᱫ ᱫᱚ?
ᱫᱟᱜ ᱡᱟᱹᱲᱤ ᱵᱳᱞᱛᱮ ᱛᱮᱦᱮᱧ ᱛᱚ ᱥᱮᱛᱟᱜ ᱵᱮᱲᱟ ᱜᱮ ᱡᱟᱹᱲᱤ ᱞᱮᱫᱟᱭ ᱫᱟᱜ ᱟᱨ ᱚᱱᱟ ᱯᱚᱨᱮ ᱠᱚᱫᱚ ᱵᱟᱭ ᱡᱟᱹᱲᱤ ᱠᱟᱫᱟ, ᱛᱮᱦᱮᱧ ᱫᱚ ᱱᱚᱜ-ᱚᱭ ᱱᱚᱝᱠᱟ ᱨᱤᱢᱤᱞ ᱨᱤᱢᱤᱞ ᱜᱮ ᱢᱮᱱᱟᱜᱼᱟ ᱨᱤᱢᱤᱞ ᱠᱚᱜᱮ ᱩᱫᱩᱜ ᱵᱟᱲᱟᱭ ᱮᱫᱟᱭ,
ᱦᱩᱸ ᱦᱩᱸ ᱦᱩᱸ,
ᱚᱱᱟ ᱠᱷᱚᱱ ᱵᱮᱥᱤ ᱫᱚ ᱵᱟᱝ,
ᱦᱳᱭ ᱦᱮᱸ ᱜᱚᱴᱟ ᱥᱮᱫ ᱫᱚ ᱦᱟᱸᱜ ᱵᱟᱭ ᱫᱟᱜ ᱫᱟ ᱵᱟᱭ ᱡᱟᱹᱲᱤᱭᱮᱫᱟ ᱦᱟᱸᱜ, ᱟᱫᱚ ᱚᱠᱟ ᱠᱚᱨᱮᱡᱽ ᱦᱚᱸ ᱫᱟᱜ ᱫᱚᱭ ᱫᱟᱜ ᱟᱠᱚ ᱠᱟᱱ ᱜᱮᱭᱟ,
ᱦᱮᱸ ᱟᱹᱰᱤ ᱡᱟᱭᱜᱟ ᱨᱮ ᱟᱸᱡᱚᱢᱚᱜ ᱠᱟᱱᱟ ᱨᱚᱦᱚᱭ ᱫᱟᱠᱚ ᱨᱚᱦᱚᱭ ᱠᱟᱡᱮ ᱡᱳᱨ ᱜᱮ,
ᱦᱚᱸ ᱦᱳᱭ ᱟᱨ ᱟᱯᱮ ᱥᱮᱫ ᱫᱚ ᱦᱟᱸᱜ ᱠᱷᱮᱛ ᱵᱟᱹᱫᱽ ᱥᱮᱱᱚᱜ ᱛᱤᱱᱟᱹᱜ ᱥᱟᱺᱜᱤᱧ ᱯᱮ ᱞᱟᱦᱟ ᱠᱮᱫᱼᱟ?
ᱟᱞᱮ ᱥᱮᱫ ᱫᱚ ᱟᱹᱣᱨᱤ ᱦᱩᱭᱩᱜᱼᱟ ᱟᱨᱠᱤ ᱞᱟᱦᱟ ᱫᱚ ᱢᱟᱱᱮ ᱫᱟᱜ ᱜᱮ ᱵᱟᱹᱱᱩᱜ ᱟᱠᱟᱫᱟ ᱟᱞᱮ ᱥᱮᱫ ᱨᱮᱱ ᱦᱚᱲᱜᱮ ᱠᱟᱹᱢᱤ ᱠᱚ ᱪᱟᱜ ᱠᱟᱱᱟ ᱮᱴᱟᱜ ᱥᱮᱫ ᱱᱤᱛᱚᱜ ᱫᱚ,
ᱚᱸ ᱟᱯᱮ ᱥᱮᱱ ᱫᱚ ᱦᱟᱸᱜ ᱵᱟᱯᱮ ᱨᱚᱦᱚᱭ ᱜᱮᱭᱟ ᱥᱮ ᱪᱮᱫ ᱦᱟᱸᱜ ᱥᱮ ᱪᱮᱫᱠᱟ ᱞᱮᱠᱟ?
ᱨᱚᱦᱚᱭ ᱫᱚᱞᱮ ᱨᱚᱦᱚᱭ ᱜᱮᱭᱟ ᱱᱚᱜ-ᱚᱭ ᱫᱟᱜ ᱵᱟᱝ ᱠᱷᱟᱹᱛᱤᱨ ᱜᱮᱛᱚ ᱵᱟᱞᱮ ᱨᱚᱦᱚᱭ ᱫᱟᱲᱮᱭᱟᱜ ᱠᱟᱱᱟ ᱟᱨᱠᱤ,
ᱦᱩᱸ ᱦᱩᱸ ᱥᱤᱨᱢᱟ ᱫᱟᱜ ᱵᱷᱚᱨᱥᱟ ᱜᱮ ᱵᱟᱝ,
ᱦᱳᱭ ᱦᱳᱭ ᱟᱫᱚ ᱚᱱᱟ ᱪᱷᱟᱲᱟ ᱫᱚ ᱟᱫᱚ ᱱᱤᱛᱚᱜ ᱫᱚ ᱟᱫᱚ ᱪᱮᱫ ᱫᱚ ᱩᱱᱟᱹᱜ ᱟᱞᱮ ᱥᱮᱫ ᱦᱚᱸ ᱢᱤᱱᱤ ᱠᱚᱦᱚᱸ ᱩᱱᱟᱹᱜ ᱫᱚ ᱵᱟᱹᱱᱩᱜ ᱟᱠᱟᱫᱟ᱾
ᱦᱩᱸ ᱦᱩᱸ ᱟᱨ ᱠᱮᱱᱮᱞ ᱯᱷᱮᱱᱮᱞ ᱨᱮᱦᱚᱸ ᱚᱱᱮ ᱚᱱᱠᱟ ᱱᱟᱜ ᱡᱟᱦᱟᱱᱟᱜ,
ᱠᱮᱱᱮᱞ ᱠᱚᱦᱚᱸ ᱵᱟᱹᱱᱩᱜᱼᱟ ᱥᱩᱨ ᱨᱮ ᱜᱟᱰᱟ ᱦᱚᱸ ᱵᱟᱹᱱᱩᱜᱼᱟ ᱚᱱᱮ ᱡᱟ ᱵᱟᱹᱫᱽ, ᱠᱚᱨᱮ ᱢᱤᱫᱴᱟᱝ ᱵᱟᱨᱭᱟ ᱠᱩᱧ ᱠᱚ ᱢᱮᱱᱟᱜᱼᱟ ᱟᱫᱚ ᱞᱟᱹᱭ ᱫᱟᱹᱧ ᱦᱟᱯᱮ ᱥᱮ ᱡᱷᱚᱛᱚ ᱦᱚᱲ ᱵᱟᱠᱚ ᱨᱚᱦᱚᱭ ᱠᱟᱫᱟ ᱢᱤᱫ ᱵᱟᱨ ᱯᱮ ᱦᱚᱲ ᱞᱟᱦᱟ ᱠᱟᱛᱮ ᱫᱚᱢ ᱪᱤᱠᱟᱹᱭᱟ, ᱯᱮᱭᱟ ᱨᱚᱦᱚᱭ ᱠᱟᱛᱮᱜ ᱚᱱᱟ ᱯᱚᱨᱮ ᱟᱨ ᱱᱚᱛᱮ ᱫᱚ ᱦᱚᱸ ᱚᱱᱟ ᱯᱚᱨᱮ ᱱᱚᱛᱮ ᱫᱚ ᱟᱨ ᱤᱭᱟᱹ ᱠᱚ ᱵᱟᱠᱚ ᱨᱚᱦᱚᱭ ᱜᱮᱭᱟ ᱡᱟᱦᱟᱱᱟᱜ ᱠᱚ ᱥᱚᱵᱡᱤ ᱢᱳᱵᱡᱤ ᱠᱚᱫᱚ, ᱤᱱᱟᱹ ᱛᱮ ᱵᱟᱠᱚ ᱟᱹᱴᱩ ᱯᱟᱹᱴᱩᱜ ᱠᱟᱱᱟ,
ᱦᱩᱲᱩ ᱪᱷᱟᱲᱟ ᱫᱚ ᱵᱟᱝ,
ᱦᱮᱸ,
ᱟᱦᱳᱜᱽ ᱦᱩᱸ ᱦᱩᱸ ᱦᱩᱸ ᱟᱢ ᱟᱦᱟᱸᱜ ᱡᱟᱭᱜᱟ ᱦᱚᱸ ᱚᱱᱠᱟᱱ ᱫᱚᱨᱠᱟᱨᱟ ᱦᱟᱸᱜ ᱡᱟᱦᱟᱸ ᱞᱮᱠᱟᱛᱮ, ᱢᱟᱱᱮ ᱡᱚᱛᱚ ᱡᱟᱭᱜᱟ ᱨᱮᱦᱚᱸ ᱥᱚᱵᱽᱡᱤ ᱠᱚᱦᱚᱸ ᱵᱟᱝ ᱚᱢᱚᱱᱚᱜᱼᱟ ᱵᱟᱝ ᱪᱟᱥᱚᱜᱼᱟ, ᱚᱱᱟ ᱦᱚᱸ ᱢᱤᱫᱴᱟᱱ ᱦᱟᱸᱜ ᱚᱱᱠᱟᱱᱟᱜ ᱡᱟᱭᱜᱟ ᱛᱟᱦᱮᱱᱟ᱾ ᱛᱚ ᱫᱟᱜ ᱠᱚᱦᱚᱸ ᱡᱟᱹᱥᱛᱤ ᱜᱮ ᱞᱟᱜᱟᱜᱼᱟ ᱥᱚᱵᱽᱡᱤ ᱠᱚ ᱪᱟᱥ ᱛᱮᱫᱚ
ᱦᱩᱸ ᱚᱱᱟ ᱞᱟᱜᱟᱜ ᱜᱮᱭᱟ ᱵᱟᱝ ᱫᱚ ᱵᱟᱝ ᱟᱨᱚ ᱞᱟᱜᱟᱣ ᱵᱟᱲᱟᱭ ᱜᱮᱭᱟ ᱠᱚ ᱱᱚᱛᱮ ᱫᱚ ᱠᱟᱹᱡ ᱠᱟ ᱢᱟᱱᱮ ᱚᱲᱟᱜ ᱨᱮ ᱡᱟᱦᱟᱸ ᱡᱚᱢ ᱞᱮᱠᱟ ᱟᱨᱠᱤ ᱚᱠᱟ ᱠᱚᱨᱮ ᱠᱩ ᱜᱤᱛᱤᱞ ᱜᱷᱟᱥᱟ ᱵᱟᱹᱴᱤ ᱠᱚ ᱚᱱᱟ ᱠᱚᱨᱮ ᱡᱮ ᱦᱟᱱᱟ ᱱᱩᱠᱩ ᱠᱟᱲᱟᱣ ᱜᱤᱲᱤ ᱠᱟᱜᱼᱟ ᱦᱩᱭ ᱠᱷᱟᱱ ᱦᱩᱭᱱᱟ ᱵᱟᱝᱠᱷᱟᱱ ᱵᱟ᱾ ᱢᱟᱸᱰᱟᱭ ᱫᱟ ᱦᱩᱸᱢ ᱟᱫᱚ ᱚᱱᱠᱟ ᱠᱤᱨᱤᱧ ᱠᱤᱨᱤᱧ ᱟᱹᱠᱷᱨᱤᱧ ᱞᱮᱠᱟ ᱫᱚ ᱵᱟᱝ ᱜᱮ᱾
ᱦᱚᱸ ᱛᱚᱵᱮ ᱦᱟᱸᱜ ᱰᱟᱝᱨᱟ ᱵᱮᱱ ᱜᱩᱯᱤᱭᱮᱜ ᱠᱚᱣᱟ ᱦᱟᱸᱜ᱾
ᱦᱮᱸ᱾
ᱦᱮᱸ ᱦᱮᱸ ᱦᱚᱸ ᱟᱫᱚ ᱛᱟᱦᱚᱞᱮ ᱚᱲᱟᱜ ᱠᱚᱛᱮ ᱛᱤ ᱨᱮᱵᱤᱱ ᱤᱫᱤ ᱠᱚᱣᱟ ᱦᱟᱸᱜ?
ᱤᱫᱤ ᱠᱚᱣᱟᱞᱤᱧ ᱦᱚᱜᱼᱚᱭ ᱵᱮᱲᱟ ᱞᱟᱹᱭ ᱫᱟᱞᱤᱧ ᱵᱤᱨ ᱥᱮᱫ ᱨᱮᱜᱮᱞᱤᱧ ᱫᱚᱦᱚ ᱦᱚᱴᱚ ᱞᱮᱫ ᱠᱚᱣᱟ ᱛᱟᱨᱯᱚᱨᱮ ᱦᱤᱛᱚᱜ ᱫᱚ ᱛᱟᱨᱟᱥᱤᱧ ᱟᱠᱟᱱᱟ ᱱᱤᱛᱚᱜ ᱫᱚ ᱟᱫᱚ ᱧᱮᱞᱮᱜ ᱠᱚᱣᱟᱞᱤᱧ ᱢᱮᱱᱟᱜ ᱠᱚᱜᱮᱭᱟ ᱟᱹᱛᱤᱧ ᱠᱟᱱ ᱜᱮᱭᱟ ᱠᱚ, ᱵᱮᱲᱟ ᱦᱚᱠ ᱠᱟᱹᱡ ᱟᱬᱜᱚ ᱞᱮᱱᱠᱷᱟᱱ ᱜᱮ ᱤᱫᱤ ᱠᱚᱣᱟᱞᱤᱧ᱾
ᱟᱪᱪᱷᱟ ᱟᱪᱪᱷᱟ᱾
ᱦᱟᱹ᱾
ᱵᱤᱨ ᱠᱚᱫᱚ ᱢᱮᱱᱟᱜ ᱜᱮᱭᱟ ᱛᱟᱦᱚᱞᱮ ᱦᱟᱜ ᱟᱯᱮᱥᱮᱫ ᱫᱚ?
ᱦᱮᱸ ᱵᱤᱨ ᱛᱚ ᱠᱟᱡᱮ ᱜᱮ ᱵᱮᱱᱟᱜ ᱜᱮᱭᱟ ᱚᱲᱟᱜ ᱯᱷᱮᱰ ᱠᱷᱚᱱ ᱜᱮ ᱫᱩᱣᱟᱹᱨ ᱨᱮᱢ ᱳᱰ ᱠᱟᱱ ᱥᱮ ᱦᱮᱸ, ᱵᱤᱨ ᱫᱤᱥᱚᱢ ᱜᱮ᱾ ᱟᱞᱮ ᱫᱚ᱾ ᱛᱟᱦᱚᱞᱮ ᱟᱯᱮᱭᱟᱜ ᱫᱚ ᱪᱮᱜ ᱚᱱᱮ ᱵᱤᱨ ᱫᱤᱥᱚᱢ ᱥᱮ ᱱᱟᱢ ᱫᱤᱥᱚᱢ?
ᱟᱞᱮ ᱥᱮᱫ ᱫᱚ ᱦᱚᱸ ᱟᱞᱮᱥᱮᱜ ᱦᱚᱸ ᱵᱤᱨ ᱫᱤᱥᱚᱢ ᱜᱮ ᱦᱟᱸᱜ ᱢᱮᱱ ᱜᱟᱱᱚᱜᱼᱟ ᱵᱤᱨ ᱫᱚ ᱵᱤᱨ ᱢᱮᱱᱟᱜ ᱜᱮᱭᱟ ᱫᱚᱢᱮ ᱜᱤ᱾ ᱟᱫᱚ ᱥᱩᱨ ᱥᱩᱯᱩᱨ ᱠᱚᱨᱮ ᱜᱮ ᱵᱤᱨ ᱫᱚ ᱢᱮᱱᱟᱜ ᱟᱠᱟᱜᱼᱟ, ᱦᱩᱸ ᱦᱩᱸ ᱚᱱᱟ ᱫᱚ ᱦᱟᱸᱜ ᱟᱯᱮ ᱛᱷᱟᱞᱮ ᱟᱯᱮᱥᱮᱜ ᱚᱱᱛᱮ ᱫᱚ ᱦᱟᱸᱜ ᱵᱤᱨ ᱫᱤᱥᱚᱢ ᱥᱮᱸᱫᱽᱨᱟ ᱠᱚᱫᱚ ᱯᱮ ᱥᱮᱱᱚᱜ ᱜᱮᱭᱟ ᱥᱮ ᱵᱟᱝ ᱟᱸᱦᱟᱸᱜ?
ᱦᱮᱸ, ᱥᱮᱸᱫᱽᱨᱟ ᱠᱚ ᱪᱟᱜ ᱜᱮᱭᱟ ᱞᱮ᱾ ᱟ ᱱᱤᱭᱟᱹ ᱥᱩᱢᱚᱭ ᱫᱚ ᱜᱟᱡᱮ ᱪᱟᱜ ᱠᱟᱱᱟᱞᱮ ᱛᱚᱨᱦᱚᱫ ᱥᱮᱸᱫᱽᱨᱟ ᱠᱚ ᱜᱟᱡᱮ ᱥᱮᱱ ᱦᱩᱭᱩᱜ ᱠᱟᱱᱟ᱾
ᱦᱩ ᱦᱩᱸ, ᱛᱚᱨᱦᱚᱫ ᱫᱚ ᱦᱟᱸᱜ ᱫᱚᱢᱮ ᱫᱤᱱ ᱢᱟᱲᱟᱝ ᱨᱮ
ᱩᱝᱠᱤᱱ ᱦᱩᱸ ᱟᱨ ᱦᱮᱛᱟᱨ ᱫᱚ ᱩᱱᱠᱩ ᱠᱩᱞᱟᱹᱭ ᱠᱩ ᱞᱟᱹᱭᱫᱟᱹᱧ ᱦᱮᱛᱟᱨ ᱫᱚ ᱩᱱᱠᱩ ᱠᱩᱞᱟᱹᱭ ᱠᱚ ᱥᱩᱠᱨᱤ ᱠᱚᱫᱚ ᱚᱦᱚᱢ ᱜᱚᱡ ᱠᱮᱠᱚᱣᱟ ᱜᱟᱭᱫᱮ ᱞᱟᱴᱟ ᱦᱟᱠᱟᱱᱟ᱾ ᱟᱴ ᱠᱚᱣᱟᱢ ᱢᱤᱫ ᱜᱷᱟᱹᱲᱤ ᱛᱮ, ᱦᱩᱸ᱾
ᱦᱳᱭ, ᱫᱚ ᱫᱚᱢᱮ ᱦᱟᱸᱜ ᱟ ᱥᱩᱠᱨᱤ ᱠᱚᱫᱚ ᱠᱩ ᱧᱟᱢᱚᱜᱼᱟ ᱥᱮ ᱵᱟᱝ ᱦᱟᱸᱜ ᱟᱯᱮ ᱥᱮᱫ ᱫᱚ?
ᱦᱮᱸ ᱧᱟᱢᱚᱜ ᱟᱠᱚ ᱦᱮᱸ ᱪᱮ ᱥᱩᱠᱨᱤ ᱦᱚᱸ᱾ ᱠᱟᱡᱮ ᱧᱟᱢᱚᱜᱼᱟ ᱠᱚ ᱡᱷᱚᱛᱚ ᱜᱮ ᱢᱮᱱᱟᱜ ᱦᱟᱜ ᱠᱚᱣᱟ ᱵᱷᱟᱜᱮ ᱜᱮ ᱜᱚᱡ ᱫᱟᱲᱮ ᱟᱠᱚ ᱠᱷᱟᱱ ᱜᱮ᱾
ᱦᱳᱭ ᱜᱚᱡ ᱫᱟᱲᱮᱭᱟᱠᱚ ᱠᱷᱟᱱ ᱜᱮ ᱟᱫᱚ ᱱᱤᱭᱟᱹ ᱚᱠᱛᱮ ᱟᱞᱮ ᱥᱮᱫ ᱫᱚ ᱱᱚᱛᱮ ᱫᱚᱢᱮ ᱢᱮᱱᱟᱜ ᱫᱚ ᱢᱮᱱᱟᱜᱼᱟ ᱪᱟᱨᱟᱣ ᱫᱚᱠᱚ ᱪᱟᱞᱟᱜ ᱜᱮᱭᱟ ᱦᱟᱸᱜ᱾ ᱤᱭᱟᱹ ᱫᱚ ᱥᱮᱸᱫᱽᱨᱟ ᱫᱚ ᱢᱮᱱᱠᱷᱟᱱ ᱟᱫᱚ ᱵᱟᱠᱩ ᱚᱠᱛᱚ ᱵᱟᱠᱩ ᱩᱰᱩᱝ ᱫᱟᱲᱮᱭᱟᱜ ᱠᱟᱱᱟ ᱦᱚᱲ ᱠᱚᱦᱚᱸ ᱢᱮᱱᱠᱷᱟᱱ ᱱᱤᱭᱟᱹ ᱠᱟᱹᱢᱤ ᱠᱟᱹᱢᱤ ᱠᱟᱱᱟ ᱚᱠᱛᱚ ᱠᱚᱛᱚ ᱱᱤᱭᱟᱹ ᱫᱚ ᱦᱩᱲᱩ ᱨᱚᱦᱚᱭ ᱚᱠᱛᱚ ᱠᱟᱱᱟ᱾ ᱫᱚ ᱢᱮᱱᱠᱷᱟᱱ ᱠᱷᱮᱛ ᱵᱟᱹᱫᱽ ᱠᱚᱨᱮ ᱜᱤᱥ ᱠᱩ ᱪᱟᱞᱟᱜ ᱠᱟᱱᱟ ᱦᱚᱱᱛᱮ ᱜᱤ ᱡᱚᱛᱚ ᱱᱚᱛᱮ ᱫᱚ ᱦᱟᱸᱜ ᱥᱮᱸᱫᱽᱨᱟ ᱥᱮᱫ ᱫᱚᱠᱩ ᱛᱟᱭᱚᱢ ᱵᱟᱠᱚ ᱪᱟᱞᱟᱣ ᱦᱟᱛᱟᱲᱚᱜ ᱠᱟᱱᱟ ᱢᱮᱱ ᱜᱟᱱᱚᱜᱼᱟᱫᱚ ᱛᱚ ᱡᱚᱢ ᱦᱚᱸ ᱵᱟᱝ ᱦᱩᱭᱩᱜ
ᱮᱸ ᱟᱨ ᱟᱫᱚ, ᱥᱚᱢᱚᱭ ᱠᱟᱹ ᱚᱱᱟ ᱟᱛᱩ ᱠᱚ ᱚ ᱠᱚ ᱚᱰᱩᱠ ᱠᱚᱜᱼᱟ ᱱᱤᱭᱟᱹ ᱥᱚᱢᱚᱭ ᱫᱚ᱾ ᱦᱮᱸ ᱥᱮ ᱵᱟᱝ? ᱡᱟᱦᱟᱱᱟᱜ ᱨᱮᱜᱮ
ᱟᱨ ᱦᱟᱱᱮ ᱪᱮᱫ ᱠᱚ ᱢᱮᱱᱟ ᱦᱟᱜ ᱩᱫᱠᱩ ᱛᱟᱯᱚᱨᱮ ᱤᱭᱟᱹ ᱠᱚᱦᱚᱸ ᱪᱮᱫ ᱠᱚ ᱢᱮᱛᱟᱜᱼᱟ ᱯᱩᱴ? ᱯᱤᱠᱟᱹ ᱠᱚᱫᱚ ᱠᱚ ᱚᱢᱚᱱᱚᱜ ᱠᱟᱱᱟ ᱥᱮ ᱵᱟᱝᱟ ᱦᱟᱸᱜ ᱚ?
ᱛᱚ ᱚᱢ ᱚᱢᱚᱱᱚᱜ ᱠᱟᱱᱟ ᱠᱚ ᱤᱭᱟᱹ ᱟᱹᱜᱩ ᱵᱟᱲᱟ ᱦᱩᱭᱮᱱᱟ? ᱡᱚᱢ ᱵᱟᱲᱟ ᱦᱩᱭᱱᱟ ᱚᱱᱠᱟ ᱟᱨᱠᱤ
ᱦᱩᱸ ᱦᱩᱸ
ᱚᱠᱛᱟ ᱚᱯᱛᱮ ᱠᱚᱢ ᱠᱚᱢ ᱜᱮ ᱟᱹᱜᱩ ᱦᱩᱭ ᱟᱠᱟᱱᱟ ᱡᱷᱚᱛᱚ ᱜᱟᱡᱤ ᱠᱚ ᱪᱟᱞ ᱞᱮᱫᱟ ᱦᱚᱲ ᱦᱚᱸᱩᱠᱩ᱾ ᱡᱮ ᱰᱷᱮᱨ ᱧᱚᱜ ᱮᱢ ᱟᱹᱜᱩᱭᱟ ᱛᱟᱦᱟᱱᱛᱮᱢ ᱤᱫᱤᱭᱮᱭᱟ ᱵᱟᱡᱟᱨ ᱥᱮᱫ ᱟᱹᱠᱷᱨᱤᱧᱟ ᱚᱱᱠᱟ ᱫᱚ ᱟᱫᱚ, ᱦᱩᱭᱩᱜ ᱨᱮᱦᱚᱸ ᱠᱟ ᱫᱚ ᱜᱟᱡᱮ ᱦᱚᱲ ᱫᱚ ᱦᱚᱲᱚ ᱫᱷᱮᱨ ᱜᱮᱭᱟ ᱠᱚ ᱱᱚᱝᱠᱟ ᱩᱱᱠᱩ ᱯᱟᱸᱰᱟᱟᱣ ᱦᱩᱭᱩᱜ ᱛᱟᱢᱟ᱾
ᱚᱴᱟᱭ ᱞᱮᱠᱟ, ᱟᱦ ᱛᱟᱦᱚᱞᱮ ᱟᱯᱮ ᱥᱮᱫ ᱫᱚ ᱩᱱᱠᱩ ᱡᱟᱱᱟᱢ ᱞᱮᱱᱟ ᱠᱚ ᱥᱮ ᱵᱟᱝ?
ᱦᱚᱸ ᱦᱚᱸ ᱟᱸᱡᱚᱢᱚᱜ ᱠᱟᱱᱟ ᱦᱟᱸᱜ᱾
ᱞᱟᱹᱭ ᱫᱟᱹᱧ ᱟᱯᱮ ᱥᱮᱫ ᱠᱚ ᱡᱟᱱᱟᱢ ᱞᱮᱱᱟ ᱥᱮ ᱵᱟᱝ?
ᱦᱮᱸ ᱡᱟᱱᱟᱢ ᱜᱮ ᱦᱟᱸᱜ ᱡᱟᱱᱟᱢ ᱫᱚ᱾ ᱡᱚᱢ ᱵᱟᱲᱟ ᱦᱩᱭᱩᱜ ᱠᱟᱱ ᱜᱮᱭᱟ ᱦᱟᱜ ᱟᱫᱚ ᱩᱱᱟᱹᱜ ᱟᱠᱴᱟ ᱫᱚ ᱵᱟᱝ ᱦᱟᱜ ᱩᱱᱟᱹᱜ ᱫᱚ᱾ ᱮᱠᱷᱟᱱ ᱟᱫᱚ᱾ ᱱᱚᱣᱟ ᱟᱞᱮᱥᱮᱫ ᱫᱚ ᱩᱱᱟᱹᱜ ᱫᱚ ᱵᱟᱠᱩ ᱚᱢᱚᱱᱚᱜ-ᱟ ᱟᱨᱠᱤ ᱩᱱᱠᱩ ᱫᱚᱦᱟᱸᱜ᱾
ᱦᱚᱸ ᱞᱟᱹᱭ ᱫᱟᱹᱧ ᱛᱟᱦᱚᱞᱮ ᱤᱭᱟᱹ ᱠᱚ ᱛᱤᱱᱟᱹᱜ ᱛᱤᱱᱟᱹᱜᱴᱟ ᱠᱟᱹᱢᱤ ᱠᱚ ᱞᱟᱦᱟ ᱠᱮᱫᱟ ᱚᱱᱮ ᱨᱚᱭ ᱠᱚᱨᱮᱱᱟᱜ,
ᱨᱚᱦᱚᱭ ᱠᱚᱨᱮᱱᱟᱜ ᱠᱟᱹᱢᱤ ᱫᱚ ᱦᱟᱸᱜ ᱞᱟᱦᱟ ᱫᱚ ᱞᱟᱦᱟ ᱟᱠᱟᱱ ᱜᱮᱭᱟ ᱦᱟᱸᱜ ᱟᱭᱢᱟᱴᱟᱜᱮ ᱢᱮᱱᱠᱷᱟᱱ᱾ ᱟᱞᱮ ᱦᱚᱸ ᱚᱱᱮ ᱚᱱᱠᱟᱜᱮ ᱟᱠᱟᱞ ᱫᱚ ᱫᱟᱜ ᱫᱚ ᱟᱞᱮ ᱥᱮᱱ ᱦᱚᱸ ᱟᱠᱟᱞ ᱧᱚᱜ ᱜᱮᱭᱟ ᱦᱟᱸᱜ ᱛᱷᱚᱲᱟ᱾ ᱫᱟᱜ ᱠᱚᱦᱚᱸ ᱵᱟᱹᱱᱩᱜ ᱟ ᱱᱟᱦᱟᱜ ᱩᱱᱟᱹᱜ ᱫᱚ ᱥᱮᱨᱢᱟ ᱫᱟᱜ᱾ ᱮ ᱵᱷᱚᱨᱥᱟ ᱛᱮᱜᱮ ᱛᱟᱯᱚᱨᱮ ᱦᱟᱸᱜ ᱠᱮᱱᱮᱞ᱾ ᱢᱮᱱᱟᱜ ᱫᱚ ᱢᱮᱱᱟᱜ-ᱟ ᱢᱮᱱᱠᱷᱟᱱ ᱠᱮᱱᱮᱞ ᱨᱮᱦᱚᱸ ᱵᱟᱠᱚ ᱟᱲᱟᱜ-ᱟ ᱴᱷᱤᱠ ᱴᱷᱟᱠ ᱫᱟᱜ ᱫᱚ᱾
ᱦᱩᱸ
ᱟᱫᱚ ᱚᱱᱟ ᱫᱚ ᱦᱟᱸᱜ᱾ ᱩᱱᱠᱩ ᱫᱚ ᱚᱱᱠᱟᱱ ᱚᱠᱛᱚ ᱨᱮᱠᱚ ᱟᱲᱟᱜᱟ ᱩᱱᱫᱚ ᱪᱟᱥ ᱮᱠᱫᱚᱢ ᱯᱩᱨᱟᱹ ᱦᱟᱸᱜ ᱢᱩᱪᱟᱹᱫ ᱢᱩᱪᱟᱹᱫ ᱚᱠᱛᱚ ᱨᱮᱠᱚ ᱟᱲᱟᱜᱟ᱾ ᱟᱫᱚ ᱩᱱᱫᱚ ᱚᱱᱟ ᱫᱟᱜ ᱫᱚ ᱠᱟᱹᱢᱤ ᱦᱚᱸ ᱵᱟᱝ ᱞᱟᱜᱟᱜ-ᱟ ᱪᱮᱫ ᱦᱚᱸ ᱵᱟᱝ ᱵᱮᱠᱟᱨ ᱜᱤᱰᱤᱜ-ᱟ᱾
ᱟᱫᱚ ᱩᱱᱠᱩ ᱚᱱᱮ ᱤᱭᱟᱹ ᱫᱟᱜ ᱡᱚᱱ ᱵᱤᱥᱤᱜ-ᱟ ᱞᱟᱹᱭᱫᱟᱹᱧ ᱩᱱᱠᱩ ᱦᱚᱸ ᱱᱤᱛ ᱫᱚ ᱵᱟ᱾ ᱵᱟᱠᱚ ᱟᱲᱟᱜᱟ ᱡᱚᱠᱷᱚᱱ ᱫᱟᱜ ᱜᱟᱡᱮ ᱵᱮᱥᱤᱜ-ᱟ ᱧᱮᱞ ᱫᱟᱠᱚ ᱵᱟᱠᱚ ᱤᱭᱟᱹ ᱫᱟᱲᱮᱭᱟᱜ ᱠᱟᱱᱟ ᱛᱚᱠᱷᱚᱱ ᱟᱫᱚᱠᱚ ᱟᱲᱟᱜᱟ᱾
ᱦᱳᱭ ᱦᱳᱭ ᱦᱳᱭ ᱴᱷᱤᱠᱟᱹᱱᱮᱢ ᱢᱮᱱ ᱟᱠᱟᱜ-ᱟ ᱟᱫᱚ ᱩᱱ ᱚᱠᱛᱚ ᱫᱟᱜ ᱟᱲᱟᱜ᱾ ᱠᱟᱛᱮ ᱦᱚᱸ ᱚᱱᱟ ᱫᱟᱜ ᱫᱚ ᱠᱟᱹᱢᱤ ᱜᱮ ᱵᱟᱝ ᱞᱟᱜ ᱞᱮᱠᱷᱟᱱ ᱫᱚ ᱵᱮᱠᱟᱨ ᱜᱮ ᱱᱚᱥᱴᱚ ᱜᱤᱰᱤ᱾ ᱡᱚᱠᱷᱚᱱ ᱡᱚᱠᱷᱚᱱ ᱞᱟᱹᱠᱛᱤᱭᱟ ᱛᱚᱠᱷᱚᱱ ᱫᱚ ᱵᱟᱠᱚ ᱟᱲᱟᱜᱟ᱾
ᱟᱞᱮ ᱥᱮᱫ᱾
ᱟᱨ ᱢᱟᱱᱮ, ᱞᱟᱹᱭ ᱵᱤᱱ ᱢᱟ᱾
ᱠᱮᱱᱮᱞ ᱫᱚ ᱢᱮᱱᱟᱜ ᱟᱠᱟᱫᱟ ᱱᱟᱵᱤᱱ?
ᱦᱮᱸ ᱦᱮᱸ ᱚᱲᱟᱜ ᱪᱟᱞᱟᱜ᱾ ᱛᱷᱚᱲᱟ ᱰᱤᱥᱴᱟᱵᱚᱜ ᱠᱟᱱ ᱛᱟᱵᱮᱱᱟ ᱦᱟᱸᱜ, ᱟᱵᱮᱱᱟᱜ ᱨᱚᱲ ᱵᱟᱝ ᱟᱸᱡᱚᱢ ᱴᱷᱤᱠᱚᱜ ᱠᱟᱱ ᱛᱟᱵᱮᱱᱟ᱾
ᱦᱚᱸ ᱦᱮᱸ ᱦᱮᱸ ᱞᱟᱹᱭᱵᱮᱱ ᱢᱟ ᱦᱟᱜ ᱟᱸᱡᱚᱢᱚᱜ ᱠᱟᱱ ᱜᱮ ᱱᱤᱛᱚᱜ ᱫᱚ᱾
ᱦᱩᱸ ᱦᱤᱛᱚᱜ ᱫᱚ ᱛᱟᱦᱚᱞᱮ ᱟᱸᱡᱚᱢᱚᱜ ᱠᱟᱱ ᱜᱮᱭᱟ᱾ ᱛᱟᱦᱚᱞᱮ ᱞᱟᱹᱭ ᱫᱟᱞᱤᱧ ᱟᱹᱵᱤᱱ ᱫᱚ ᱛᱟᱦᱚᱞᱮ ᱪᱮᱫ ᱠᱚᱵᱤᱱ ᱪᱤᱠᱟᱹ ᱵᱟᱲᱟᱭ ᱜᱮᱭᱟ? ᱪᱮᱫ ᱠᱚᱵᱤᱱ ᱪᱤᱠᱟᱹ ᱵᱟᱲᱟᱭ ᱜᱮᱭᱟ ᱟᱵᱤᱱ ᱫᱚ?
ᱟᱹᱞᱤᱧ ᱫᱚᱦᱟᱜ ᱚᱞᱚᱜ ᱯᱟᱲᱦᱟᱜ ᱜᱮ ᱚᱞᱚᱜ ᱯᱟᱲᱦᱟᱜ ᱜᱮᱦᱟᱸᱜ ᱞᱤᱧ ᱟᱨ ᱱᱚᱜ-ᱚᱭ᱾ ᱵᱚᱞ ᱯᱮ ᱮᱱᱮᱡ ᱦᱩᱭᱩᱜ ᱜᱮᱭᱟ ᱦᱟᱸᱜ ᱛᱷᱚᱲᱟ ᱾ ᱛᱟᱯᱚᱨᱮ ᱱᱤᱭᱟᱹ ᱠᱩᱜᱤ᱾ ᱦᱟᱸᱜ ᱱᱤᱛ ᱫᱷᱟᱹᱵᱤᱡ ᱫᱚ ᱟᱫᱚ ᱚᱱᱛᱮ ᱠᱷᱮᱛ ᱵᱟᱫ ᱠᱟᱹᱢᱤ ᱫᱚ ᱦᱟᱸᱜ ᱟᱞᱤᱧ ᱫᱚ ᱵᱟᱹᱞᱤᱧ ᱪᱟᱞᱟᱜ-ᱟ᱾ ᱚᱱᱛᱮ ᱫᱚ ᱚᱲᱟᱜ ᱨᱮ ᱢᱮᱱᱟᱜ ᱵᱚᱭᱦᱟ ᱜᱚᱜᱚ ᱛᱟᱠᱚ ᱫᱟᱫᱟ ᱛᱟᱠᱚ ᱠᱚ ᱦᱟᱸᱜ ᱵᱟᱵᱟ ᱛᱟᱠᱚ ᱠᱚ ᱩᱱᱠᱩ ᱠᱚ ᱧᱮᱞᱟ᱾ ᱜᱷᱟᱹᱲᱤᱡ ᱫᱚ ᱦᱟᱸᱜ ᱟᱹᱞᱤᱧ ᱫᱚ ᱚᱞᱚᱜ ᱯᱟᱲᱦᱟᱜ ᱜᱮ ᱦᱟᱸᱜ ᱯᱷᱚᱱ ᱫᱚ ᱢᱮᱱᱟᱜ ᱞᱤᱧᱟᱹ᱾
ᱦᱳ ᱟᱹᱞᱤᱧ ᱦᱚᱸ ᱚᱞᱚᱜ ᱯᱟᱲᱦᱟᱜ ᱠᱚᱫᱚ ᱚᱱᱟ ᱠᱚᱫᱚ ᱞᱟᱹᱭ ᱫᱟᱞᱮᱧ ᱟᱹᱞᱤᱧ ᱦᱚᱸ ᱚᱞᱚᱜ ᱯᱟᱲᱦᱟᱣ ᱚᱱᱟ ᱠᱚᱫᱚ ᱪᱟᱞᱟᱜ ᱟᱨᱠᱤ ᱟᱹᱰᱤ ᱫᱤᱱ ᱨᱮᱫᱚ ᱠᱟᱹᱢᱤ ᱦᱩᱭᱩᱜ ᱠᱟᱱᱟ ᱥᱚᱝᱥᱟᱨ ᱞᱮᱠᱷᱟᱱ ᱠᱟᱹᱢᱤ ᱦᱩᱭᱩᱜᱼᱟ ᱡᱚᱛᱚ ᱜᱮ
ᱚᱱᱟ ᱦᱚᱸ ᱠᱟᱱ ᱜᱮ ᱟᱫᱚ ᱟᱯᱮ ᱥᱮᱫ ᱫᱚ ᱦᱟᱜ᱾ ᱱᱚᱜ ᱚᱭ ᱛᱷᱚᱲᱟ ᱛᱷᱚᱲ ᱨᱚᱲ ᱦᱚᱸ ᱰᱤᱥᱴᱟᱵ ᱫᱚ ᱰᱤᱥᱴᱟᱵᱚᱜ ᱠᱟᱱ ᱛᱟᱵᱮᱱ ᱜᱮᱭᱟᱟᱸᱜ ᱵᱟᱹᱧ ᱵᱩᱡ ᱫᱟᱲᱮᱭᱟᱜ ᱠᱟᱱᱟᱜ ᱚᱠᱟ ᱞᱮᱠᱟ ᱢᱤᱫ ᱵᱟᱨ ᱢᱤᱫ ᱵᱟᱨ ᱠᱟᱛᱷᱟ ᱫᱚ ᱟᱵᱮᱱᱟᱜ ᱨᱚᱲ ᱦᱚᱸ ᱛᱷᱚᱲᱟ ᱟᱣᱟᱡᱽ ᱜᱮᱫ ᱜᱚᱫᱚᱜ ᱠᱟᱱᱟ ᱢᱤᱫ ᱜᱷᱟᱹᱲᱤᱡ ᱛᱮ
ᱦᱩᱸ
ᱟᱫᱚ ᱱᱮᱴᱣᱟᱨᱠ ᱠᱚᱫᱚ ᱟᱯᱮᱥᱮᱫ ᱛᱷᱚᱲᱟᱭ ᱯᱨᱚᱵᱞᱮᱢ ᱧᱚᱜ ᱜᱮᱭᱟ ᱥᱮ ᱪᱮᱫ ᱛᱷᱚᱲᱟ? ᱮᱴᱚᱲ ᱧᱚᱜ ᱜᱮᱭᱟ ᱥᱮ ᱪᱮᱫ?
ᱯᱨᱚᱵᱞᱮᱢ ᱵᱚᱞᱛᱮ ᱟᱫᱚ ᱢᱟᱱᱮ ᱟᱠᱟᱠᱟ ᱫᱷᱟᱨᱮ ᱥᱟᱵᱟ ᱟᱠᱟᱠᱟ ᱫᱷᱟᱨᱮ ᱫᱚ᱾ ᱚᱠᱟ ᱥᱚᱢᱚᱭ ᱠᱚᱨᱮ ᱥᱟᱵᱟᱭ ᱚᱠᱟ ᱥᱚᱢᱚᱭ ᱠᱚᱨᱮ ᱵᱟᱭ ᱥᱟᱵᱟ ᱯᱟᱞᱮ ᱪᱚ ᱨᱤᱢᱤᱞ ᱠᱚ ᱠᱷᱟᱹᱛᱤᱨ ᱥᱮ ᱪᱮᱫ ᱠᱷᱟᱹᱛᱤᱨ
ᱦᱳᱭ ᱦᱳᱭ ᱡᱮᱢᱚᱱ ᱦᱟᱜ ᱱᱤᱛᱚᱜ ᱫᱚ ᱦᱟᱸᱜ ᱢᱚᱡᱽ ᱜᱮ ᱟᱸᱡᱚᱢᱚᱜ ᱠᱟᱱ ᱛᱟᱵᱮᱱᱟ ᱟᱨᱦᱚᱸ ᱛᱤᱱ ᱜᱷᱟᱹᱲᱤᱡ ᱦᱟᱸᱜ ᱢᱤᱫ ᱜᱷᱟᱹᱲᱤᱡ ᱛᱮᱜᱮ ᱦᱟᱸᱜ ᱛᱷᱚᱲᱟ ᱱᱟᱥᱮᱱᱟᱜ ᱦᱟᱸᱜ ᱰᱤᱴᱟᱵ ᱜᱚᱫ ᱠᱟᱱ ᱛᱟᱵᱮᱱᱟ, ᱱᱟᱥᱮ ᱢᱤᱫ ᱜᱷᱟᱲᱤᱡ ᱟᱵᱟᱨ ᱴᱷᱤᱠᱚᱜ ᱠᱟᱱᱟ᱾ ᱟᱫᱚ ᱡᱚᱛᱚ ᱥᱮᱱ ᱫᱚᱦᱟᱸᱜ ᱥᱚᱢᱟᱱ ᱫᱚ ᱦᱟᱸᱜ ᱵᱟᱹᱱᱩᱜᱼᱟ᱾
ᱦᱩᱸ
ᱛᱟᱣᱟᱨ ᱠᱚᱫᱚ ᱛᱮᱦᱮᱧ ᱜᱟᱯᱟ ᱱᱚᱜᱼᱚᱭ ᱡᱟ ᱦᱩᱭᱩᱜ ᱠᱟᱱᱟ ᱡᱟ ᱪᱟᱞᱟᱜ ᱠᱟᱱᱟ ᱯᱚᱭᱥᱟ ᱢᱟ ᱦᱟᱜ ᱡᱟᱥᱛᱤ ᱡᱟᱥᱛᱤ ᱠᱚ ᱦᱟᱛᱟᱣᱮᱫ ᱠᱟᱱ ᱨᱤᱪᱟᱨᱡ ᱠᱚ ᱞᱟᱹᱜᱤᱫ ᱦᱚᱸ᱾ ᱟᱨ ᱱᱚᱜ ᱚ ᱱᱚᱝᱠᱟ ᱨᱚᱲ ᱠᱚᱦᱚᱸ ᱠᱟᱛᱷᱟ ᱠᱚᱸᱦᱚᱸ ᱢᱚᱸᱡᱽ ᱵᱟᱝ ᱟᱸᱡᱚᱢᱚᱜ ᱠᱟᱱᱟ᱾
ᱦᱮᱸ ᱟᱫᱚ ᱚᱱᱮ ᱱᱚᱝᱠᱟ ᱫᱚ ᱵᱟᱭ ᱧᱟᱢ ᱮᱫᱟ ᱴᱟᱣᱟᱨ᱾ ᱪᱮᱢ ᱡᱟᱹᱥᱛᱤ ᱦᱟᱛᱟᱣ ᱫᱟᱠᱚ ᱟᱫᱚ ᱚᱱᱟ ᱦᱚᱸ ᱵᱟᱢ ᱨᱤᱪᱟᱨᱡᱽ ᱞᱮᱠᱷᱟᱱ ᱪᱮᱫ ᱦᱚᱸ ᱵᱟᱝ ᱜᱟᱱᱚᱜ ᱫᱚ᱾ ᱦᱮᱥᱮ ᱵᱟᱝ᱾ ᱨᱚᱲ ᱦᱚᱸ ᱵᱟᱢ ᱧᱟᱢᱟ ᱧᱮᱞ ᱦᱚᱸ ᱵᱟᱢ ᱧᱟᱢᱟ᱾
ᱛᱚ ᱧᱮᱞ ᱛᱟᱞᱟᱝ ᱦᱟᱸ ᱛᱟᱦᱚᱞᱮ ᱤᱧ ᱠᱚ ᱨᱩᱣᱟᱹᱲ ᱟᱢ ᱠᱟᱱ ᱛᱟᱞᱟᱝ ᱦᱟ ᱢᱟ
ᱦᱮᱸ ᱴᱷᱤᱠ ᱜᱮᱭᱟ᱾
ᱦᱳᱭ ᱦᱳᱭ ᱦᱳᱭ